ᱦᱮᱞᱳ ᱦᱮᱸ ᱜᱚᱢᱠᱮ ᱟᱸᱡᱚᱢ ᱠᱟᱱᱟ ᱨᱚᱲ?
ᱦᱳᱭ ᱜᱚᱢᱠᱮ ᱧᱟᱢᱚᱜ ᱠᱟᱱᱟ᱾
ᱟᱪᱪᱷᱟ ᱜᱚᱝᱠᱮ ᱛᱟᱦᱚᱞᱮ ᱪᱮᱫ ᱠᱚᱫᱚ ᱵᱮᱱ ᱪᱤᱠᱟᱹ ᱵᱟᱲᱟᱭᱮᱫᱟ ᱱᱤᱛᱚᱜ ᱫᱚ?
ᱦᱮ ᱜᱚᱢᱠᱮ ᱪᱮᱫ ᱢᱟᱱᱮ ᱡᱚᱢ ᱵᱟᱲᱟ ᱦᱩᱭᱱᱟᱛᱚ ᱱᱤᱛᱚᱜ ᱟᱫᱚ ᱡᱚᱢ ᱵᱟᱲᱟ ᱠᱟᱛᱮᱫ ᱱᱚᱜᱼᱚᱭ ᱡᱤᱨᱟᱣ ᱦᱩᱭᱩᱜ ᱠᱟᱱᱟ ᱦᱮᱸ ᱥᱮ ᱟᱫᱚ ᱠᱚ ᱞᱟᱹᱭᱟ ᱡᱚᱢ ᱵᱟᱲᱟ ᱫᱚ ᱡᱤᱨᱟᱣ ᱦᱚᱸᱠᱩ ᱵᱷᱟᱜᱮᱭᱟ ᱦᱮᱸ ᱥᱮ ᱡᱤᱨᱟᱹᱣ ᱦᱩᱭᱩᱜ ᱠᱟᱱᱟ᱾
ᱦᱮᱸ ᱟᱹᱰᱤ ᱢᱚᱸᱡᱽ ᱜᱚᱢᱠᱮ ᱟᱪᱪᱷᱟ ᱜᱚᱢᱠᱮ ᱛᱟᱦᱚᱞᱮ ᱟᱯᱮ ᱥᱮᱫ ᱫᱚ ᱫᱟᱜ ᱡᱟᱹᱲᱤ ᱠᱚᱫᱚ ᱪᱮᱫ ᱞᱮᱠᱟ ᱱᱤᱛᱚᱜ ᱫᱚ?
ᱫᱟᱜ ᱡᱟᱹᱲᱤ ᱢᱟ ᱱᱚ-ᱚᱭᱛᱚ ᱦᱚᱞᱟ ᱦᱚᱞᱟ ᱫᱟᱜᱮᱫ ᱛᱟᱦᱮᱸᱫ ᱛᱚ ᱦᱚᱞᱟ ᱛᱮᱦᱮᱧ ᱞᱟᱹᱜᱤᱫ ᱛᱮ ᱢᱚᱴᱟᱢᱩᱴᱤ ᱡᱟᱦᱟᱸ ᱜᱮ ᱦᱮᱸᱥᱮ ᱡᱩᱨᱛᱮ ᱵᱟᱝ ᱨᱮᱦᱚ ᱟᱥᱛᱮᱧᱚᱜ ᱫᱟᱜᱮᱫ ᱛᱟᱦᱮᱸᱫ ᱟᱫᱚ ᱫᱟᱜ ᱮ ᱡᱟᱹᱲᱤᱭ ᱫᱟᱜ ᱚᱱᱟ ᱢᱤᱫᱴᱮᱱ ᱵᱷᱟᱹᱜᱤ ᱠᱟᱛᱷᱟ ᱠᱟᱱ ᱜᱮᱭᱟ ᱦᱮᱸ ᱥᱮ ᱟᱹᱰᱤ ᱜᱟᱱ ᱦᱚᱲ ᱠᱚ ᱚᱱᱮ ᱦᱚᱲᱩ ᱠᱚ ᱪᱟᱥᱟᱜᱼᱟ ᱠᱚ ᱛᱚ ᱫᱟᱜ ᱨᱮᱱᱟᱜ ᱚᱵᱷᱟᱵ ᱦᱩᱭᱩᱜ ᱠᱟᱱ ᱛᱟᱠᱚᱣᱟ ᱦᱮᱸ ᱥᱮ ᱤᱱᱟᱹ ᱛᱮᱞᱤᱧ ᱱᱮᱦᱮᱨᱚᱜ ᱠᱟᱱᱟ ᱡᱟᱛᱮ ᱫᱟᱜ ᱥᱮᱨᱢᱟ ᱫᱟᱜ ᱮ ᱡᱟᱹᱲᱤᱭ ᱢᱟ ᱟᱨᱚ ᱮᱸᱰᱮᱠᱷᱟᱱ ᱥᱟᱱᱟᱢ ᱦᱚᱲᱜᱮ ᱦᱩᱲᱳᱠᱚ ᱪᱟᱥ ᱫᱟᱲᱮᱭᱟᱜᱼᱟ ᱠᱚ ᱦᱮᱥᱮ
ᱟᱹᱰᱤ ᱾
ᱛᱚ ᱜᱚᱢᱠᱮ ᱦᱳᱭ ᱛᱚ ᱜᱚᱢᱠᱮ ᱟᱯᱮ ᱥᱮᱫ ᱫᱚ?
ᱜᱚᱢᱠᱮ ᱟᱞᱮ ᱥᱮᱫ ᱦᱚᱸ ᱚᱱᱮ ᱢᱮᱱ ᱠᱮᱫ ᱞᱮᱠᱟᱜᱮ ᱫᱟᱜ ᱫᱚ ᱱᱚᱸᱜᱼᱚᱭ ᱡᱚᱨᱚ ᱵᱟᱲᱟᱭᱮᱫ ᱜᱮᱭᱟᱭ ᱾ ᱟᱨ ᱪᱟᱥ ᱠᱟᱹᱢᱤ ᱠᱚᱦᱚᱸ ᱞᱟᱜᱟᱣ ᱟᱠᱟᱱ ᱜᱮᱭᱟ ᱟᱫᱚ ᱟᱞᱮ ᱥᱮᱫ ᱫᱚ ᱠᱟᱹᱡ ᱱᱟᱹᱢᱤ ᱧᱚᱜ ᱼᱼ ᱱᱚᱸᱜᱼᱚᱭ ᱠᱚᱴᱟ ᱫᱤᱱ ᱞᱟᱦᱟ ᱮᱛᱚᱦᱚᱵ ᱟᱠᱟᱫᱟ ᱪᱟᱥ ᱠᱟᱹᱢᱤ ᱫᱚ ᱾ ᱟᱪᱪᱷᱟ ᱜᱚᱝᱠᱮᱼᱼ
ᱛᱟᱦᱞᱮ ᱪᱟᱥ ᱠᱟᱹᱢᱤ ᱫᱚ ᱯᱮ ᱮᱛᱚᱦᱚᱵ ᱟᱠᱟᱫᱟ ᱥᱮ ᱟᱹᱣᱨᱤᱭᱟ?
ᱟᱞᱮ ᱥᱮᱱ ᱢᱟ ᱱᱚᱜᱼᱚᱭ ᱛᱚ ᱪᱟᱥ ᱠᱟᱹᱢᱤ ᱫᱚ ᱠᱚ ᱮᱦᱚᱵ ᱠᱟᱫᱟ ᱠᱚ ᱢᱤᱫ ᱵᱟᱨ ᱦᱮᱸ ᱥᱮ ᱾ ᱫᱟᱜ ᱵᱟᱝ ᱠᱷᱟᱹᱛᱤᱨ ᱢᱟᱱᱮ ᱡᱚᱛᱚ ᱦᱚᱲ ᱫᱚ ᱵᱟᱠᱚ ᱨᱚᱦᱚᱭ ᱫᱟᱲᱮᱭᱟᱜ ᱠᱟᱱᱟ ᱦᱮᱸ ᱥᱮ ᱾ ᱫᱟᱜ ᱡᱟᱹᱲᱤ ᱞᱟᱦᱟ ᱜᱮ ᱟᱨᱚ ᱡᱳᱨ ᱥᱮᱫ ᱮ ᱛᱟᱦᱚᱞᱮ ᱼᱼ ᱥᱟᱱᱟᱢ ᱜᱮ ᱠᱚ ᱨᱚᱦᱚᱭ ᱪᱟᱵᱟ ᱫᱟᱲᱮᱭᱟᱜᱼᱟ ᱢᱚᱱᱮᱜ ᱠᱟᱱᱟ ᱾ ᱵᱟᱝᱠᱷᱟᱱ ᱫᱚ ᱤᱱᱟᱹ ᱵᱟᱠᱷᱨᱟ ᱡᱚᱛᱚ ᱚᱯᱮᱠᱠᱷᱟ ᱨᱮ ᱢᱮᱱᱟᱜ ᱠᱚᱣᱟ ᱥᱮ ᱵᱟᱠᱚ ᱨᱚᱦᱚᱭ ᱪᱟᱵᱟ ᱫᱟᱲᱮᱭᱟᱜ ᱠᱟᱱᱟ ᱵᱟᱝ ᱾
ᱟᱹᱰᱤ ᱱᱟᱯᱟᱭ ᱜᱚᱢᱠᱮ, ᱟᱪᱪᱷᱟ ᱜᱚᱢᱠᱮ ᱟᱪᱪᱷᱟ ᱜᱚᱝᱠᱮ ᱞᱟᱹᱭ ᱛᱟᱦᱮᱫ ᱤᱧ ᱟᱯᱮ ᱥᱮᱫ ᱼᱼ ᱫᱚ ᱚᱱᱮ ᱠᱟᱹᱢᱤᱨᱮ ᱱᱤᱛᱚᱜ ᱱᱤᱛᱚᱜ ᱚᱠᱛᱚ ᱨᱮ ᱧᱮᱞᱚᱜ ᱠᱟᱱ ᱜᱮᱭᱟ ᱼᱼ ᱡᱮ ᱟᱹᱰᱤᱜᱟᱱ ᱴᱟᱠᱴᱟᱨ ᱠᱚ ᱛᱮᱵᱚᱱ ᱥᱤᱭᱮᱫᱟ ᱰᱟᱝᱨᱟ ᱱᱟᱦᱮᱞ ᱠᱚᱫᱚᱼᱼ ᱵᱟᱝ ᱧᱮᱞ ᱧᱟᱢᱚᱜ ᱠᱟᱱᱟ ᱾ ᱜᱚᱢᱠᱮ ᱛᱟᱦᱚᱞᱮ ᱟᱯᱮ ᱚᱱᱼᱚᱱᱛᱮ ᱠᱤ ᱰᱟᱝᱨᱟ ᱱᱟᱦᱮᱞ ᱠᱚ ᱫᱚ ᱱᱮᱛᱟᱨ ᱢᱮᱱᱟᱜ ᱜᱮᱭᱟ ᱰᱟᱝᱨᱟ ᱱᱟᱦᱮᱞ ᱛᱮᱯᱮ ᱥᱤᱭᱮᱫᱟ? ᱥᱮ ᱴᱟᱠᱴᱟᱨ ᱠᱚ ᱛᱮᱜᱮ?
ᱦᱮᱸ ᱰᱟᱝᱨᱟ ᱱᱟᱦᱮᱞ ᱫᱚ ᱢᱮᱱᱟᱜ ᱜᱮᱭᱟ ᱛᱚ ᱵᱟᱝ ᱫᱚ ᱵᱟᱝ ᱟᱫᱚᱼᱼ ᱟᱫᱚ ᱩᱱᱟᱹᱜ ᱫᱚ ᱵᱟᱠᱚ ᱤᱭᱟᱹᱭᱮᱫᱟ ᱡᱟᱦᱟᱸ ᱵᱚᱨᱥᱟ ᱨᱮ ᱥᱤ ᱠᱷᱟᱹᱛᱤᱨ ᱫᱚ ᱦᱮᱸ ᱥᱮ ᱾ ᱟᱫᱚ ᱯᱟᱣᱟᱨ ᱴᱤᱞᱟᱨ ᱥᱮ ᱴᱟᱠᱴᱚᱨ ᱜᱮ ᱵᱮᱥᱤ ᱠᱩ ᱵᱮᱣᱦᱟᱨᱮᱫᱟ ᱪᱮᱫᱟᱜ ᱥᱮ ᱼᱼ ᱦᱟᱥᱟ ᱴᱟᱜ ᱜᱮᱡᱮᱨᱚᱜᱼᱟ ᱛᱚ ᱢᱟᱱᱮ ᱦᱩᱲᱩ ᱨᱚᱦᱚᱭ ᱯᱚᱠᱠᱷᱮ ᱦᱚᱸ ᱢᱟᱱᱮ ᱟᱹᱰᱤ ᱼᱼ ᱥᱩᱵᱤᱫᱷᱟ ᱠᱚ ᱧᱟᱢᱟ ᱦᱮᱸᱥᱮ ᱢᱟᱹᱱᱢᱤ ᱠᱚ ᱾ ᱤᱱᱟᱹ ᱠᱷᱟᱛᱤᱨ ᱟᱫᱚ ᱼᱼ ᱴᱟᱠᱴᱟᱨ ᱛᱮᱠᱚ ᱥᱤᱭᱟ ᱟᱨᱠᱤ ᱟᱯᱮ ᱥᱮᱱ ᱫᱚ ᱛᱟᱦᱚᱞᱮ ᱜᱚᱝᱠᱮ?
ᱟᱞᱮ ᱥᱮᱫ ᱦᱚᱸ ᱜᱚᱢᱠᱮ ᱱᱮᱛᱟᱨ ᱢᱟ ᱡᱚᱛᱚ ᱜᱮ ᱴᱟᱠᱴᱟᱨ ᱱᱟᱦᱮᱞ ᱛᱮ ᱜᱮ ᱼᱼ ᱠᱚ ᱥᱤᱭᱟ ᱱᱟᱦᱮᱞ ᱛᱮᱫᱚ ᱢᱤᱫ ᱵᱟᱨ ᱟᱨᱠᱤ ᱡᱟᱦᱟᱸᱭ ᱠᱚᱠᱚ ᱫᱚᱦᱚ ᱟᱠᱟᱫ ᱠᱚᱣᱟ ᱰᱟᱝᱨᱟ ᱠᱚ ᱩᱱᱠᱩᱼᱼ ᱠᱚ ᱜᱮ ᱰᱟᱝᱨᱟ ᱱᱟᱦᱮᱞ ᱼᱼ ᱠᱚᱫᱚ ᱠᱚ ᱥᱤ ᱵᱟᱲᱟᱭᱮᱫᱟ ᱟᱨ ᱵᱟᱝ ᱟᱫᱚ ᱟᱵᱚ ᱥᱟᱱᱛᱟᱲ ᱦᱚᱲ ᱦᱚᱯᱚᱱ ᱫᱚ ᱼᱼ ᱠᱟᱹᱣᱰᱤ ᱯᱩᱭᱥᱟ ᱫᱚ ᱵᱚᱱ ᱟᱱᱟᱴ ᱧᱚᱜ ᱜᱮᱭᱟ ᱛᱚ ᱦᱚᱭᱛᱚᱼᱼ ᱴᱨᱟᱠᱴᱟᱨ ᱨᱮᱱᱟᱜ ᱯᱩᱭᱥᱟᱹ ᱥᱤ ᱛᱮ ᱵᱟᱝᱵᱚᱱ ᱮᱢ ᱫᱟᱲᱮᱭᱟᱜ ᱠᱟᱱᱟ ᱾
ᱦᱩᱸ ᱾
ᱯᱩᱭᱥᱟᱹ ᱵᱟᱹᱱᱩᱜᱼᱟ ᱟᱫᱚ ᱰᱟᱝᱨᱟ ᱱᱟᱦᱮᱞ ᱫᱚ ᱠᱚᱢ ᱧᱚᱜ ᱛᱮ ᱧᱟᱢᱚᱜ ᱠᱟᱱᱟ ᱩᱱᱠᱩ ᱵᱷᱟᱲᱟ ᱼᱼ ᱠᱟᱛᱮᱫ ᱠᱚ ᱟᱹᱜᱩᱭᱮᱫᱟ ᱥᱮ ᱩᱱᱠᱩᱣᱟᱜ ᱯᱩᱭᱥᱟᱹ ᱠᱚ ᱼᱼ ᱰᱟᱝᱨᱟ ᱱᱟᱦᱮᱞ ᱠᱚᱛᱮ ᱠᱚ ᱥᱤ ᱵᱟᱲᱟ ᱦᱚᱪᱚᱭᱮᱫᱟ ᱾
ᱞᱟᱹᱭ ᱮᱫᱟ ᱜᱚᱝᱠᱮᱼᱼ
ᱟᱨ ᱼᱼ ᱛᱟᱦᱚᱞᱮ ᱛᱟᱦᱚᱞᱮ ᱜᱚᱝᱠᱮ ᱟᱯᱮ ᱥᱮᱫ ᱫᱚ ᱪᱮᱫ ᱪᱮᱫ ᱦᱳᱲᱳ ᱠᱚᱠᱚ ᱨᱚᱦᱚᱭ ᱫᱟ?
ᱟᱞᱮ ᱥᱮᱱ ᱫᱚ ᱵᱚᱞᱛᱮ ᱜᱮᱞᱮ ᱥᱚᱨᱱᱚ ᱦᱮᱸ ᱥᱮ ᱾
ᱛᱟᱯᱚᱨᱮ ᱦᱟᱡᱟᱨ ᱫᱚᱥ ᱾
ᱤᱭᱟᱹ ᱵᱤᱱ ᱟᱡᱚᱢ ᱠᱟᱫᱟ ᱵᱟᱫᱥᱟᱦᱚ?
ᱦᱮᱸ ᱜᱚᱝᱠᱮ ᱟᱸᱡᱚᱢ ᱟᱠᱟᱫ ᱜᱮᱭᱟ ᱞᱤᱧ ᱾
ᱫᱚ ᱡᱟᱦᱟᱸ ᱯᱟᱭᱮᱥ ᱠᱚᱠᱚ ᱵᱮᱱᱟᱣ ᱠᱚ ᱦᱮᱸ ᱥᱮ ᱾ ᱚᱱᱟ ᱠᱚ ᱟᱨᱦᱚ ᱮᱢᱟᱱ ᱛᱮᱢᱟᱱᱟᱜ ᱟᱹᱰᱤ ᱜᱟᱱ ᱼᱼ ᱦᱩᱲᱳ ᱜᱮ ᱢᱮᱱᱟᱜᱼᱟ ᱧᱩᱛᱩᱢ ᱫᱚ ᱵᱟᱹᱞᱤᱧ ᱵᱟᱲᱟᱭᱟ ᱩᱱᱟᱹᱜ ᱫᱚ ᱦᱮᱸᱥᱮ ᱾ ᱛᱚ ᱡᱩᱫᱤ ᱟᱵᱤᱱ ᱵᱤᱱ ᱵᱟᱲᱟᱭ ᱠᱷᱟᱱ ᱟᱯᱮ ᱥᱮᱫ ᱪᱮᱫ ᱦᱩᱲᱩ ᱠᱚ ᱪᱟᱥᱟ ᱛᱟᱦᱚᱞᱮ ᱠᱟᱹᱡ ᱞᱟᱹᱭ ᱵᱤᱱ ᱥᱮ ᱛᱟᱦᱚᱞᱮ ᱾
ᱦ ᱟᱪᱪᱷᱟ ᱜᱚᱝᱠᱮ ᱚᱱᱟ ᱢᱟ ᱟᱹᱰᱤ ᱱᱟ ᱱᱟᱯᱟᱭ ᱠᱟᱛᱷᱟ
ᱦᱮᱸ
ᱦᱮᱸ ᱟᱞᱮ ᱥᱮᱫ ᱦᱚᱸ ᱱᱚᱛᱚᱜ ᱫᱚ ᱡᱟᱦᱟᱸ ᱚᱱᱮ ᱚᱱᱟ ᱥᱚᱨᱱᱚ ᱟᱞᱮ ᱡᱟᱦᱟᱸ ᱠᱚ ᱧᱮᱞ ᱵᱟᱲᱟᱜ ᱠᱟᱱ ᱜᱮᱭᱟ ᱥᱚᱨᱱᱚ ᱥᱚᱝᱠᱚᱨ ᱟᱭᱢᱟ ᱜᱟᱱ ᱜᱮ ᱚᱱᱮ ᱨᱟᱣᱟᱞ ᱦᱩᱲᱳ ᱠᱚ ᱩᱰᱩᱝ ᱠᱟᱱᱟ ᱚᱱᱠᱟᱱᱟᱜ ᱜᱮ ᱠᱚᱠᱚ ᱡᱟᱭ ᱦᱳᱠ ᱵᱟᱲᱟᱭᱟ ᱟᱫᱚ ᱟᱪᱪᱷᱟ ᱜᱚᱝᱠᱮ ᱚᱱᱟ ᱡᱟᱦᱟᱸ ᱦᱩᱲᱩ ᱠᱚᱯᱮ ᱪᱟᱥᱟ ᱦᱮᱸ ᱟᱫᱚ ᱚᱱᱟ ᱪᱟᱥ ᱠᱟᱛᱮ ᱚᱲᱟᱜ ᱡᱚᱢ ᱥᱩᱢᱩᱝ ᱜᱮ ᱥᱮ ᱚᱱᱟ ᱫᱚ ᱟᱹᱠᱷᱨᱤᱧ ᱟᱹᱠᱷᱨᱤᱧ ᱟᱯᱮ
ᱦᱮᱸ ᱚᱸᱰᱮ ᱠᱟᱛᱷᱟ ᱵᱷᱟᱜᱮ ᱠᱟᱛᱷᱟ ᱠᱩᱞᱤ ᱠᱟᱱᱟ ᱟᱨ ᱚᱱᱟ ᱫᱚ ᱦ ᱦᱩᱭᱩᱜ ᱠᱟᱱᱟ ᱢᱟᱱᱮ ᱚᱲᱟᱜ ᱨᱮᱱᱟᱜ ᱡᱚᱢ ᱨᱮᱦᱚᱸ ᱟᱨ ᱟᱠᱷᱨᱤᱧ ᱨᱮᱦᱚᱸ ᱢᱟᱱᱮ ᱚᱱᱠᱟ ᱞᱮ ᱪᱟᱥ ᱜᱮᱭᱟ ᱦᱮᱸ ᱥᱮ ᱟᱨ ᱟᱞᱮ ᱥᱮᱱ ᱫᱚ ᱢᱟᱱᱮ ᱦᱩᱲᱩ ᱪᱟᱥ ᱫᱚ ᱵᱟᱨ ᱪᱚᱴ ᱨᱮᱠᱚ ᱪᱟᱥᱟ ᱦᱮᱸᱥᱮ ᱛᱚ ᱠᱷᱚᱨᱟᱨ ᱨᱮ ᱪ ᱠᱷᱚᱨᱟᱨ ᱨᱮ ᱦᱮᱸ ᱥᱮ ᱤᱱᱟᱹ ᱠᱷᱟᱹᱛᱤᱨ ᱟᱠᱷᱨᱤᱧ ᱨᱮᱱᱟᱜ ᱦᱚᱸ ᱢᱤᱫ ᱥᱩᱡᱳᱜ ᱢᱮᱱᱟᱜ ᱛᱟᱞᱮᱭᱟ ᱟᱨ ᱚᱲᱟᱜ ᱞᱮ ᱡᱚᱢ ᱧᱮ ᱵᱷᱟᱜᱮ ᱥᱩᱡᱳᱜᱽ ᱛᱟᱞᱮ ᱦᱮᱸᱥᱮ ᱥᱮ ᱥᱩᱵᱤᱫᱷᱟ ᱚᱱᱠᱟᱜ ᱜᱮ ᱟ ᱟᱯᱮ ᱫᱚ
ᱟᱞᱮ ᱥᱮᱫ ᱦᱚᱸ ᱜᱚᱢᱠᱮ ᱚᱱᱮ ᱚᱱᱠᱟ ᱟ ᱟᱵᱚ ᱥᱟᱱᱛᱟᱲ ᱦᱚᱲ ᱦᱚᱯᱚᱱ ᱫᱚ ᱚᱱᱟ ᱦᱩᱲᱩ ᱪᱟᱹᱣᱞᱮ ᱪᱟᱥ ᱠᱤᱪᱷᱩ ᱫᱚ ᱡᱚᱢ ᱞᱟᱹᱜᱤᱫ ᱟᱨᱠᱤ ᱡᱚᱢ ᱛᱮᱫᱚ ᱵᱟᱝ ᱪᱟᱵᱟᱜᱼᱟ ᱩᱱᱟᱹᱜ ᱜᱟᱱ ᱫᱚ ᱟᱫᱚ ᱚᱱᱟ ᱠᱚᱜᱮ ᱠᱤᱪᱷᱩ ᱫᱤᱱ ᱠᱟᱛᱮ ᱠᱩᱷᱲᱤ ᱠᱚ ᱤᱭᱟᱹᱟᱹᱜ ᱦᱩᱭᱩᱜᱼᱟ ᱟᱪᱪᱷᱟ ᱜᱚᱝᱠᱮ ᱟᱪᱪᱷᱟ ᱦᱩᱲᱩ ᱠᱚ ᱵᱟᱫ ᱟᱯᱮ ᱥᱮᱫ ᱪᱮᱫ ᱝᱠᱟᱱᱟᱜ ᱪᱟᱥᱼᱵᱟᱥ ᱠᱚ ᱦᱩᱭᱩᱜᱼᱟ ᱥᱮ ᱟᱯᱮ ᱫᱤᱥᱚᱢ ᱫᱚ ᱚᱠᱟ ᱞᱮᱠᱟᱱᱟᱜ ᱠᱟᱱᱟ ᱟᱯᱮ ᱫᱤᱥᱚᱢ ᱥᱮᱫ ᱫᱚ ᱪᱮᱫ ᱠᱚ ᱧᱟᱢᱚᱜᱼᱟ ᱟᱨ ᱪᱮᱫ ᱠᱚᱯᱮ ᱪᱟᱥᱟ ᱦᱩᱲᱩ ᱠᱚᱢ ᱞᱟᱹᱭ ᱞᱮᱠᱷᱟᱱ ᱢᱤᱫᱴᱟᱝ ᱢᱤᱫᱴᱟᱝ ᱟᱹᱰᱤ ᱜᱮ ᱱᱟᱯᱟᱭ ᱠᱚᱜᱼᱟ
ᱦᱳᱭ ᱦᱳᱭ ᱟᱞᱤᱧ ᱞᱤᱧ ᱞᱮᱭ ᱮᱫ-ᱟ ᱦᱳᱭ ᱥᱮ ᱟ ᱟᱞᱮᱥᱮᱫ ᱫᱚ ᱪᱮᱫ ᱤᱧ ᱞᱟᱹᱭᱟ ᱟᱞᱮᱥᱮᱫ ᱫᱚ ᱱᱟᱢᱟᱞ ᱛᱚ ᱦᱮᱸ
ᱦᱮᱸ
ᱟᱨ ᱤᱱᱟᱹ ᱠᱟᱛᱮᱜ ᱦᱩᱲᱩ ᱪᱟᱥ ᱫᱚᱠᱚ ᱡᱟᱹᱥᱛᱤ ᱜᱮ ᱦᱩᱭᱩᱜ ᱜᱮᱭᱟ ᱾ ᱟᱨ ᱡᱟᱦᱟᱸ ᱟᱞᱮ ᱠᱷᱚᱱ ᱠᱚᱡ ᱦᱟᱱᱟ ᱫᱷᱟᱨᱮ ᱢᱮᱱᱟᱜ ᱠᱚᱣᱟ ᱥᱮ ᱟᱞᱮ ᱢᱟᱹᱴᱮᱭ ᱠᱤᱱᱛᱩ ᱦᱟᱱᱟ ᱫᱷᱟᱨᱮ ᱥᱟᱭᱤᱰ ᱫᱷᱟᱨᱮ ᱫᱚ ᱵᱷᱟᱹᱞᱤ ᱜᱮᱭᱟ ᱚᱱᱟ ᱫᱷᱟᱨᱮ ᱦᱚᱭᱛᱳ ᱚᱱᱟ ᱫᱷᱟᱨ ᱫᱚ ᱵᱮᱥᱤᱨ ᱵᱷᱟᱜᱽ ᱥᱚᱵᱡᱤ ᱠᱚ ᱪᱟᱥᱟ ᱾ ᱛᱟᱯᱚᱨᱮ ᱟᱞᱩ ᱛᱟᱯᱚᱨᱮ ᱵᱟᱫᱟᱢ ᱠᱚ ᱦᱮᱸᱥᱮ
ᱦ
ᱵᱚᱨᱵᱚᱴᱤ ᱛᱟᱯᱚᱨᱮ ᱡᱷᱤᱸᱜᱟᱹ ᱠᱚ ᱠᱚᱸᱰᱟ ᱠᱚ ᱦᱮᱸ ᱥᱮ ᱚᱱᱟ ᱠᱚᱠᱚ ᱪᱟᱥ ᱵᱟᱲᱟᱭ ᱜᱮᱭᱟ ᱾ ᱱᱮᱛᱟᱨ ᱠᱚ ᱪᱟᱥᱮᱫ ᱜᱮᱭᱟ ᱠᱚᱸᱰᱷᱟ ᱛᱟᱯᱚᱨᱮ ᱡᱚᱸᱰᱨᱟ ᱠᱚ ᱟᱨ
ᱠᱮᱲ
ᱦᱳᱭ ᱛᱟᱦᱚᱞᱮ ᱟᱯᱮ ᱥᱮᱫ ᱛᱟᱦᱚᱞᱮ
ᱟᱞᱮ ᱥᱮᱫ ᱢᱟ ᱜᱚᱝᱠᱮ ᱪᱟᱥ ᱫᱚ ᱟᱭᱢᱟ ᱵᱤᱞᱟᱹᱛᱤ ᱠᱚᱠᱚ ᱪᱟᱥᱟ ᱟᱹᱞᱩ ᱠᱚ ᱵᱮᱸᱜᱟᱲ ᱵᱤᱞᱟᱹᱛᱤ ᱛᱟᱯᱚᱨᱮ ᱡᱚᱸᱰᱨᱟ
ᱟᱪᱪᱷᱟ ᱾
ᱪᱮᱥᱢᱟ ᱟᱭᱢᱟ ᱪᱟᱥ ᱠᱚ ᱢᱮᱱᱟᱜᱼᱟ ᱚᱱᱟ ᱥᱟᱶᱛᱮ ᱟᱨᱦᱚᱸ ᱡᱟᱦᱟᱸ ᱫᱚ ᱚᱱᱟ ᱦᱟᱸᱜ ᱛᱩᱲᱤ ᱠᱚ ᱪᱟᱥᱟ ᱜᱚᱝᱠᱮ ᱟᱪᱪᱷᱟ ᱜᱚᱝᱠᱮ ᱫᱟᱨᱮ ᱫᱟᱨᱮ ᱱᱟᱹᱲᱤ ᱠᱚᱫᱚ ᱛᱟᱦᱚᱞᱮ ᱢᱮᱱᱟᱜ ᱟᱥᱮ ᱵᱟᱹᱱᱩᱜᱼᱟ ᱥᱟᱨᱡᱚᱢ ᱫᱟᱨᱮ ᱠᱚᱫᱚ ᱵᱤᱨ ᱠᱚ?
ᱥᱟᱨᱡᱚᱢ ᱫᱟᱨᱮ ᱠᱚᱫᱚ ᱵᱟᱹᱱᱩᱜᱼᱟ ᱜᱚᱝᱠᱮ ᱟᱞᱮ ᱥᱮᱫ ᱫᱚ ᱮᱢᱱᱤ ᱮᱢᱱᱤ ᱫᱟᱨᱮ ᱠᱚᱜᱮ ᱢᱮᱱᱟᱜᱼᱟ ᱦᱮᱸᱥᱮ ᱡᱮᱢᱚᱱ ᱯᱨᱟᱠᱨᱤᱛᱤᱠ ᱪᱮᱼᱠᱟ ᱫᱟᱨᱮ ᱠᱚ ᱢᱮᱱᱟᱜᱼᱟ ᱚᱱᱠᱟ ᱜᱮ ᱢᱟᱱᱮ ᱵᱤᱨ ᱠᱚᱫᱚ ᱵᱟᱹᱱᱩᱜᱼᱟ ᱾ ᱦᱳᱭ ᱾ ᱥᱩᱫᱩ ᱵᱟᱹᱫᱽ ᱠᱚ ᱛᱟᱨᱯᱚᱨᱮ ᱜᱟᱰᱟ ᱠᱚ ᱢᱮᱱᱟᱜᱼᱟ ᱠᱮᱞᱟᱱ ᱠᱚ ᱦᱮᱸᱥᱮ ᱾ ᱚᱱᱟ ᱠᱚᱜᱮ ᱾
ᱟᱹᱰᱤ ᱱᱟᱯᱟᱭ ᱜᱚᱝᱠᱮ ᱾ ᱟᱪᱪᱷᱟ ᱜᱚᱝᱠᱮ ᱟᱨ ᱢᱮᱱᱮᱫ ᱛᱟᱦᱮᱱ ᱟᱵᱚ ᱢᱟ ᱥᱟᱶᱛᱟ ᱦᱚᱲ ᱟᱹᱛᱩᱳ ᱴᱚᱞᱟ ᱠᱚᱛᱮ ᱢᱮᱱᱟᱜ ᱵᱚᱱᱟ ᱫᱟᱨᱮ ᱱᱟᱹᱲᱤ ᱠᱚᱫᱚ ᱱᱟᱱᱟ ᱨᱚᱠᱚᱢ ᱴᱚᱴᱷᱟᱠᱤᱭᱟᱹ ᱢᱮᱱᱟᱜ ᱠᱚ
ᱦᱮᱸ ᱦᱮᱸ ᱾
ᱢᱮᱱᱮᱫ ᱟᱯᱮ ᱥᱮᱫ ᱡᱟᱦᱟᱸ ᱚᱱᱮ ᱠᱷᱤᱡᱩᱨ ᱫᱟᱨᱮ ᱠᱚ ᱢᱮᱱᱟᱜᱼᱟ ᱨᱮᱭᱟᱲ ᱫᱤᱱ ᱫᱚ ᱾ ᱚᱱᱮ ᱠᱷᱤᱡᱩᱨ ᱫᱟᱲᱮ ᱥᱮ ᱚᱱᱟ ᱠᱚ ᱛᱟᱦᱚᱞᱮ ᱾ ᱧᱮᱞ ᱧᱟᱢᱚᱜ ᱟᱥᱮ ᱵᱟᱝ ᱥᱮ ᱟᱯᱮ ᱥᱮᱫ ᱫᱚ ᱟᱯᱮ ᱟᱠᱟᱭᱟ ᱥᱮ ᱵᱟᱝ ᱠᱷᱤᱡᱩᱨ?
ᱟᱞᱮ ᱥᱮᱱ ᱫᱚ ᱱᱟᱢᱟᱞ ᱛᱚ ᱟᱫᱚ ᱟᱞᱮ ᱥᱮᱱ ᱫᱚ ᱠᱷᱤᱡᱩᱨ ᱫᱟᱨᱮ ᱠᱚᱫᱚ ᱵᱟᱹᱱᱩᱜᱼᱟ ᱦᱮᱸ ᱥᱮ ᱾ ᱟᱠᱟᱭ ᱫᱚᱠᱚ ᱟᱠᱟᱭ ᱜᱮᱭᱟ ᱠᱚ ᱛᱟᱞᱮ ᱨᱚᱥ ᱠᱚᱠᱚ ᱟᱠᱟᱣ ᱜᱮᱭᱟ ᱢᱤᱫᱴᱟᱝ ᱵᱟᱨᱭᱟ ᱫᱟᱨᱮ ᱠᱚ ᱢᱮᱱᱟᱜᱼᱟ ᱦᱮᱸ ᱥᱮ ᱟᱫᱚ ᱾ ᱚᱱᱟ ᱠᱚᱨᱮ ᱟᱠᱟᱣ ᱵᱟᱲᱟᱭ ᱜᱮᱭᱟ ᱠᱚ ᱟᱞᱮ ᱚᱲᱟᱜ ᱥᱩᱨ ᱨᱮ ᱢᱮᱱᱟᱜᱼᱟ ᱟᱵᱟᱨ ᱚᱱᱟ ᱠᱚ ᱟᱞᱮ ᱚᱲᱟᱜ ᱫᱷᱟᱨᱮ ᱫᱚ ᱡᱟᱹᱥᱛᱤ ᱛᱤ ᱢᱮᱱᱟᱜᱼᱟ ᱾
ᱟᱫᱚ ᱦᱮᱡ ᱵᱟᱲᱟᱜ ᱜᱮᱭᱟ ᱠᱚ ᱟᱫᱚ ᱚᱱᱟ ᱛᱟᱹᱲᱤ ᱠᱚᱠᱚ ᱟᱠᱟᱣ ᱵᱟᱲᱟᱭᱟ ᱛᱟᱨᱮ ᱨᱮᱱᱟᱜ ᱟᱫᱚ ᱠᱷᱤᱡᱩᱨ ᱨᱮᱱᱟᱜ ᱫᱚ ᱵᱟᱠᱚ ᱟᱠᱟ ᱵᱟᱲᱟᱭᱟ ᱾
ᱦᱟᱞᱮ ᱨᱮᱱᱟᱜ ᱜᱮ ᱾ ᱛᱚ ᱚᱯᱮ ᱥᱮᱱ ᱫᱚ ᱪᱮᱫᱠᱟ ᱾
ᱦᱮᱸ ᱜᱚᱝᱠᱮ ᱚᱱᱮ ᱟᱞᱮ ᱥᱮᱫ ᱫᱚ ᱡᱚᱠᱷᱚᱱ ᱨᱮᱭᱟᱲ ᱫᱤᱱ ᱦᱤᱡᱩᱜᱼᱟ ᱾ ᱥᱮᱴᱮᱨᱚᱜᱼᱟ ᱟᱫᱚ ᱨᱮᱭᱟᱲ ᱚᱱᱟ ᱢᱟᱹ ᱠᱷᱤᱡᱩᱨ ᱨᱚᱥᱢᱟᱹ ᱨᱮᱭᱟᱲ ᱛᱮᱜᱮ ᱡᱚᱨᱚᱜᱼᱟ ᱨᱮᱭᱟᱲ ᱛᱤᱱᱟᱹᱜ ᱵᱤᱥᱤᱭᱟᱜ ᱫᱚ ᱟᱫᱚ ᱠᱚ ᱫᱮᱡᱚᱜ ᱠᱟᱱᱟ ᱠᱤᱱᱛᱩ ᱠᱚ ᱦᱚᱭᱚ ᱥᱟᱯᱷᱟᱭᱟ ᱡᱟᱦᱟᱸ ᱫᱚ ᱟᱨ ᱡᱟᱦᱟᱸ ᱾
ᱦᱳᱭ
ᱤᱛᱟᱹ ᱠᱚᱯᱤᱭᱳᱜᱼᱟ ᱟᱫᱚ ᱚᱱᱟ ᱠᱚ ᱦᱚᱭᱚ ᱥᱟᱵ ᱥᱟᱯᱷᱟᱭ ᱛᱮ ᱟᱫᱚ ᱚᱸᱰᱮ ᱠᱚ ᱯᱟᱛᱲᱟ ᱧᱚᱜ ᱠᱚ
ᱟᱨ ᱾
ᱠᱚᱼᱟ ᱟᱫᱚ ᱚᱱᱟ ᱡᱟᱦᱟᱸ ᱫᱚ ᱠᱷᱤᱡᱩᱨ ᱨᱟᱥᱟ ᱵᱚᱱ ᱧᱩᱭᱟ ᱚᱱᱠᱟ ᱠᱟᱛᱮᱜ ᱚᱱᱟ ᱠᱷᱤᱡ
ᱦᱮᱸᱼᱦᱮᱸ
ᱥᱟᱶᱛᱮ ᱚᱱᱟ ᱡᱟᱦᱟᱸ ᱠᱷᱤᱡᱩᱨ ᱨᱚᱥ ᱠᱚᱛᱮ ᱠᱚ ᱦᱩᱭᱩᱜᱼᱟ ᱚᱱᱟᱛᱮ ᱜᱩᱲ ᱠᱚᱠᱚ ᱵᱮᱱᱟᱣᱟ
ᱚ
ᱚᱱᱠᱟ ᱠᱟᱛᱮ ᱜᱮ ᱜᱟᱱᱚᱜᱼᱟ ᱟᱪᱪᱷᱟ ᱜᱚᱢᱠᱮ ᱞᱟᱹᱭ ᱛᱟᱦᱮᱱᱟᱧ ᱛᱟᱞᱮ ᱯᱮ ᱥᱮ ᱮᱢᱟᱱ ᱛᱟᱞᱮ ᱨᱚᱥ ᱠᱚ ᱟᱠᱟᱭᱟ ᱚᱱᱟ ᱫᱚ ᱚᱠᱟ ᱥᱚᱢᱚᱭ ᱚᱱᱟ ᱫᱚᱠᱚ ᱤᱭᱟᱹ ᱭᱟ ᱜᱚᱢᱠᱮ?
ᱦᱳ ᱛᱚ ᱚᱱᱮ ᱚᱱᱠᱟ ᱜᱚᱨᱚᱢ ᱥᱚᱢᱚᱭ ᱜᱮᱛᱚ ᱦᱩᱭᱩᱜᱼᱟ ᱛᱟᱦᱚᱞᱮ ᱤᱭᱟᱹ ᱫᱚ ᱦᱮᱸ ᱥᱮ ᱾
ᱦᱮᱸ
ᱟᱫᱚ ᱩᱱ ᱥᱚᱢᱚᱭ ᱜᱮ ᱦᱟᱸᱜ ᱩᱱ ᱥᱚᱢᱚᱭ ᱩᱱ ᱥᱚᱢᱚᱭ ᱜᱮ ᱦᱟᱸᱜ ᱚᱱᱟ ᱫᱚ ᱟᱠᱟᱸ ᱚᱱᱟ ᱫᱚᱠᱚ ᱟᱠᱟᱸ ᱭᱟᱠᱚ ᱾ ᱟᱨ ᱪᱮᱫᱟᱜ ᱱᱤᱭᱟᱹ ᱠᱚ ᱪᱮᱫᱟᱜ ᱡᱟᱦᱟᱸ ᱛᱟᱲᱮᱢ ᱟᱠᱟᱭᱟ ᱥᱮ ᱴᱩᱠᱩᱡ ᱮᱢ ᱫᱚᱦᱚᱭᱟ ᱦᱮᱸ ᱥᱮ
ᱦᱚᱸ
ᱚᱱᱟ ᱛᱟᱲᱮ ᱡᱩᱫᱤᱢ ᱟᱹᱨᱩᱵ ᱥᱟᱯᱷᱮᱭᱟ ᱞᱟᱹᱭᱟ ᱠᱚ ᱡᱟ ᱛᱟᱨᱠᱚ ᱦᱮᱲᱮᱢᱚᱜᱼᱟ ᱥᱮ ᱪᱮᱫ ᱚᱱᱟ ᱤᱭᱟᱹ ᱠᱚ ᱨᱟᱥᱟᱴᱟᱜ
ᱟᱹᱞᱤᱧ ᱦᱚᱸᱞᱤᱧ ᱟᱸᱡᱚᱢ ᱟᱠᱟᱫ ᱜᱮᱭᱟ ᱟᱠᱟᱠᱟ ᱫᱚᱠᱚ ᱟᱠᱟᱭ ᱜᱮᱭᱟ ᱟᱫᱚ ᱚᱱᱠᱟ ᱜᱮ ᱟᱪᱪᱷᱟ ᱜᱚᱝᱠᱮ ᱢᱮᱱᱟ ᱠᱚ ᱡᱮ ᱦᱮᱸ ᱫᱟᱲᱮ ᱠᱟᱱᱟ ᱚᱱᱟ ᱦᱚᱸ ᱯᱟᱪᱮ ᱞᱮᱭᱟ ᱠᱚ ᱵᱩᱵᱩᱞ ᱜᱮ ᱯᱟᱞᱮ ᱧᱩ ᱞᱮᱠᱷᱟᱱ ᱥᱮ ᱛᱤᱱᱟᱹᱜ ᱮᱴ ᱛᱟᱲᱮ ᱛᱟᱞᱮ ᱛᱟᱹᱲᱤ ᱵᱤᱱ ᱧᱩ ᱵᱟᱲᱟ ᱟᱠᱟᱜᱼᱟ
ᱟᱹᱞᱤᱧ ᱫᱚ ᱵᱚᱞᱛᱮ ᱥᱚᱛᱛᱤ ᱠᱟᱛᱷᱟ ᱛᱟᱞᱮ ᱛᱟᱲᱤ ᱢᱟᱱᱮ ᱧᱩ ᱫᱚ ᱧᱩ ᱦᱩᱭᱩᱜ ᱠᱟᱱᱟ ᱢᱟᱱᱮ ᱵᱟᱝ ᱧᱩ ᱥᱟᱱᱟ ᱞᱤᱧᱟ ᱪᱮᱠᱟ ᱪᱚ ᱡᱷᱟᱡᱽ ᱡᱷᱟᱡᱽ ᱞᱤᱧ ᱵᱩᱡᱟᱣᱟ ᱛᱚ ᱧᱩ ᱢᱟ ᱥᱟ ᱥᱟᱱᱟᱞᱤᱧᱟ ᱠᱷᱤᱡᱩᱨ ᱛᱟᱹᱲᱤ ᱦᱚᱸ ᱛᱟᱞᱮ ᱛᱟᱹᱲᱤ ᱦᱚᱸ ᱡᱚᱫᱤ ᱞᱟᱹᱭ ᱠᱚ ᱚᱱᱟ ᱧᱩ ᱞᱮᱠᱷᱟᱱ ᱟᱹᱰᱤ ᱦᱚᱲᱢᱚ ᱨᱮ ᱠᱟᱹᱢᱤ ᱮᱢᱟᱭ ᱥᱮ ᱠᱤᱱᱛᱩ ᱟᱹᱞᱤᱧ ᱫᱚ ᱧᱩ ᱵᱟᱝ ᱥᱟᱱᱟᱞᱤᱧ ᱪᱮᱠᱟ ᱪᱚᱞᱤᱧ ᱵᱩᱡᱟᱹᱣ ᱜᱮᱭᱟ ᱤᱱᱟᱹᱛᱮᱫ ᱵᱟᱞᱤᱧ ᱧᱩᱭ ᱜᱮᱭᱟ ᱛᱟᱦᱚᱞᱮ ᱟᱵᱤᱱ ᱫᱚᱵ ᱤᱱ ᱧᱩ ᱠᱟᱜᱼᱟ ᱥᱮ ᱵᱟᱝ ᱜᱚᱝᱠᱮ
ᱜᱚᱝᱠᱮ ᱟᱯᱮ ᱥᱮᱫ ᱢᱟ ᱚᱱᱠᱟ ᱫᱟᱨᱮ ᱠᱚ ᱢᱟ ᱵᱟᱹᱱᱩᱜᱼᱟ ᱛᱟᱦᱚᱞᱮ ᱟᱯᱮ ᱢᱟ ᱚᱱᱮ ᱛᱤᱨᱤᱞ ᱵᱤᱞᱤ ᱢᱟᱛᱠᱟᱢ ᱚᱱᱟ ᱠᱚ ᱫᱟᱨᱮ ᱠᱚᱫᱚ ᱛᱟᱦᱚᱞᱮ ᱛᱚ ᱵᱟᱝ ᱵᱟᱹᱱᱩᱜᱼᱟ
ᱵᱟᱝ ᱛᱤᱨᱤ ᱠᱚᱫᱚ ᱵᱟᱹᱱᱩᱜᱼᱟ ᱢᱟᱛᱠᱚᱢ ᱠᱚ ᱦᱚᱸ ᱵᱟᱹᱱᱩᱜ ᱟᱫᱚ ᱡᱩᱫᱤ ᱢᱟᱛᱠᱚᱢ ᱠᱚ ᱪᱟᱥ ᱢᱟᱱᱮ ᱮᱢᱱᱤ ᱡᱩᱫᱤ ᱠᱚ ᱨᱚᱦᱚᱭ ᱠᱟᱜ ᱠᱷᱟᱱ ᱢᱤᱫ ᱵᱟᱨ ᱦᱚᱲ ᱛᱟᱦᱚᱞᱮ ᱢᱮᱱᱟᱜ ᱛᱟᱠᱚ ᱜᱮᱭᱟ ᱠᱤᱱᱛᱩ ᱧᱮᱞ ᱫᱚ ᱵᱟᱝ ᱧᱮᱞ ᱦᱩᱭ ᱟᱠᱟᱱᱟ ᱧᱮᱞ ᱫᱚ ᱧᱮᱞ ᱵᱟᱝ ᱦᱩᱭ ᱟᱠᱟᱱᱟ ᱩᱱᱟᱹᱜ ᱴᱟᱜ ᱫᱚ ᱫᱤᱥᱟᱹ ᱵᱟᱹᱱᱩᱜᱼᱟ ᱥᱮ ᱪᱮᱫ ᱧᱮᱞ ᱛᱚᱨᱟ ᱜᱤᱧ ᱴᱷᱟᱹ ᱴᱷᱟᱹᱣᱠᱟᱹ ᱠᱟᱫᱟ ᱚᱱᱠᱟ ᱫᱚ ᱵᱟᱝ
ᱦᱮᱸ
ᱛᱟ ᱟᱯᱮ ᱥᱮᱱ ᱫᱚ ᱢᱟ ᱫᱚᱢᱮ ᱢᱮᱱᱟᱜᱼᱟ ᱥᱮ ᱪᱮ
ᱦᱮᱸ ᱜᱚᱢᱠᱮ ᱟᱞᱮ ᱥᱮᱫ ᱫᱚ ᱫᱟᱨᱮ ᱠᱚ ᱢᱟᱛᱠᱚᱢ ᱫᱟᱨᱮ ᱠᱚ ᱛᱮᱨᱮᱞ ᱫᱟᱨᱮ ᱠᱚ ᱚᱱᱠᱟ ᱠᱚ ᱟᱭᱢᱟ ᱟᱨᱠᱤ ᱫᱟᱨᱮ ᱠᱚᱫᱚ ᱠᱚ ᱠᱩᱥᱤ ᱟᱞᱮᱭᱟᱜ ᱜᱮᱭᱟ ᱧᱮᱞ ᱧᱟᱢᱚᱜ ᱜᱮᱭᱟ ᱟᱨ ᱚᱱᱟ ᱥᱟᱶᱛᱮ ᱡᱮᱢᱚᱱ ᱟᱞᱮ ᱫᱚ ᱥᱟᱨᱡᱚᱢ ᱫᱟᱨᱮ ᱠᱚ ᱢᱮᱱᱟᱜ ᱛᱮ ᱡᱟᱦᱟᱸ ᱟᱵᱚᱣᱟᱜ ᱥᱟᱶᱛᱟᱲ ᱥᱮᱨᱟ ᱨᱮᱱᱟᱜ ᱯᱟᱛᱟ ᱯᱚᱨᱚᱵᱽ ᱥᱚᱦᱨᱟᱭ ᱠᱚ ᱢᱮᱱᱟᱜ ᱛᱟᱵᱚᱱᱟ ᱥᱟᱠᱨᱟᱛ ᱠᱚ ᱚᱱᱟ ᱚᱱᱟ ᱡᱟᱦᱟᱸ ᱯᱟᱛᱲᱟ ᱯᱤᱴᱷᱟᱹᱭᱟᱞᱮ ᱚᱱᱟ ᱠᱚᱛᱮ ᱥᱟᱠᱟᱢ ᱛᱮ ᱚᱱᱟ ᱚᱱᱟ ᱠᱷᱟᱹᱛᱤᱨ ᱟᱞᱮ ᱫᱚ ᱯᱟᱛᱲᱟ ᱯᱤᱴᱷᱟᱹ ᱫᱚ ᱢᱟᱡᱷᱮ ᱢᱟᱡᱷᱮ ᱜᱮ ᱵᱮᱱᱟᱣ ᱠᱟᱛᱮ ᱮᱫ ᱞᱮ ᱡᱚᱢ ᱫᱚ ᱟᱪᱪᱷᱟ ᱜᱚᱝᱠᱮ ᱟᱯᱮ ᱥᱮᱫ ᱯᱟᱛᱲᱟ ᱯᱤᱴᱷᱟᱹ ᱠᱚ ᱫᱚ ᱯᱮ ᱡᱚᱢᱟ ᱥᱮ ᱵᱟᱝ
ᱦᱮᱸ ᱯᱟᱛᱲᱟ ᱯᱤᱴᱦᱟᱹ ᱫᱚ ᱞᱮ ᱡᱚᱢ ᱜᱮᱭᱟ ᱜᱚᱝᱠᱮ ᱥᱟᱨᱡᱚᱢ ᱨᱮᱱᱟᱜ ᱡᱟᱦᱟᱸ ᱯᱟᱛᱲᱟ ᱯᱤᱴᱷᱟᱹ ᱵᱮᱱᱟᱣ ᱦᱩᱭᱩᱜᱼᱟ ᱥᱮ ᱡᱟ ᱥᱤᱵᱤᱞ ᱟ ᱵᱟᱝ ᱦᱤᱲᱤᱧ ᱜᱮ ᱵᱟᱝ ᱦᱤᱲᱤᱧᱚᱜᱼᱟ
ᱟᱪᱪᱷᱟ ᱜᱚᱝᱠᱮ ᱟᱹᱰᱤ ᱟᱭᱢᱟ
ᱱᱚᱣᱟ ᱨᱮ ᱱᱚᱣᱟ ᱦᱳᱭ ᱦᱮᱸ ᱥᱮ ᱟᱹᱵᱤᱱ ᱢᱤᱫ ᱫᱤᱱ ᱡᱚᱢ ᱵᱟᱲᱟ ᱠᱟᱫᱟ ᱵᱤᱱ
ᱦᱮᱸ ᱜᱚᱢᱠᱮ ᱟᱞᱮ ᱢᱟ ᱱᱚᱛᱮ ᱥᱟᱡᱚᱢ ᱥᱟᱠᱟᱢ ᱚᱱᱟ ᱠᱷᱟᱹᱛᱤᱨ ᱯᱟᱛᱲᱟ ᱯᱤᱴᱷᱟᱹ ᱠᱚᱫᱚ ᱞᱤᱧ ᱡᱚᱢ ᱵᱟᱲᱟ ᱜᱚᱢᱠᱮ ᱢᱮᱱᱮᱫ ᱛᱟᱦᱮᱸᱱᱟ ᱞᱤᱧ ᱚᱠᱛᱚ ᱠᱚᱢᱟ ᱦᱳᱭ ᱦᱮᱜᱼᱮᱱ ᱛᱟᱞᱟᱝ ᱯᱚᱞᱚᱢ ᱮᱱᱟ ᱟᱫᱚ ᱱᱤᱛᱚᱜ ᱱᱚᱝᱠᱟ ᱜᱮᱞᱟᱝ ᱨᱚᱯᱚᱲᱟ ᱛᱟᱦᱞᱮ ᱞᱟᱝ ᱫᱚᱦᱚ ᱫᱚᱦᱚᱭ ᱦᱩᱭᱩᱜᱼᱟ